ᱦᱮᱞᱳ ᱦᱮᱞᱳ᱾
ᱦᱮᱸ ᱡᱚᱦᱟᱨ ᱜᱮ᱾
ᱦᱩᱸ ᱡᱚᱦᱟᱨ ᱜᱮ, ᱨᱚᱲ ᱟᱡᱚᱢᱚᱜ ᱠᱟᱱᱟ ᱵᱷᱟᱹᱜᱤ ᱞᱮᱠᱟ?
ᱦᱳᱭ ᱦᱳᱭ ᱟᱸᱡᱚᱢᱚᱜ ᱠᱟᱱ ᱜᱮᱭᱟ᱾
ᱚᱸᱻ ᱦᱟᱸ ᱪᱮᱫ ᱠᱚᱫᱚ ᱵᱮᱱ ᱪᱤᱠᱟᱹᱭᱮᱜᱟ?
ᱪᱮᱫ ᱜᱮ ᱵᱟᱝ ᱟ ᱫᱩᱲᱩᱵ ᱵᱟᱲᱟ ᱦᱩᱭ ᱠᱟᱱᱟ ᱟᱨ ᱵᱮᱥ ᱜᱮᱭᱟᱵᱤᱱ ᱛᱚ?
ᱦᱮᱸ ᱟᱹᱞᱤᱧ ᱫᱚᱞᱤᱧ ᱵᱮᱥ ᱜᱮᱭᱟ ᱟᱹᱵᱤᱱ ᱜᱮ ᱚᱠᱟᱞᱮᱠᱟ ᱢᱮᱱᱟᱜ ᱟᱠᱟᱫ ᱵᱤᱱᱟ?
ᱟᱹᱞᱤᱧ ᱦᱚᱸ ᱵᱮᱥ ᱜᱮ᱾
ᱟᱨ ᱚᱲᱟᱜ ᱠᱚᱨᱮ ᱫᱚᱠᱚ ᱱᱟᱯᱟᱭ ᱜᱮᱭᱟ ᱛᱚ?
ᱦᱮᱸ ᱚᱲᱟᱜ ᱠᱚᱨᱮ ᱫᱚᱠᱚ ᱱᱟᱯᱟᱭ ᱜᱮᱭᱟ ᱚᱱᱛᱮ ᱜᱮ ᱚᱠᱟᱞᱮᱠᱟ ᱢᱮᱱᱟᱜ ᱟᱠᱟᱫ ᱠᱚᱣᱟ?
ᱱᱚᱛᱮ ᱦᱚᱸ ᱱᱟᱯᱟᱭ ᱜᱮ
ᱚᱻ ᱟᱫᱚ ᱛᱟᱦᱞᱮ ᱚᱱᱛᱮ ᱫᱚ ᱫᱟᱜ ᱵᱟᱲᱟᱭᱮᱜᱼᱟ ᱥᱮ ᱵᱟᱝᱼᱟ?
ᱫᱟᱜ ᱫᱚ ᱵᱟᱭ ᱫᱟᱜ ᱮᱫᱟ ᱱᱚᱛᱮ ᱫᱚ ᱚᱱᱛᱮ ᱜᱮ ᱪᱮᱫ ᱞᱮᱠᱟᱭ ᱫᱟᱜ ᱮᱫᱟ?
ᱚ ᱱᱚᱛᱮ ᱨᱮ ᱫᱚ ᱛᱮᱦᱮᱹᱧ ᱫᱚ ᱤᱱᱠᱟᱹ ᱫᱟᱜ ᱵᱟᱲᱟ ᱧᱚᱜ ᱞᱮᱫᱛᱮ ᱛᱷᱤᱨ ᱠᱮᱜᱼᱟ᱾
ᱪᱟᱥ ᱠᱚᱯᱮ ᱫᱩᱨᱟᱹᱣ ᱟᱠᱟᱱᱟ ᱪᱮᱞᱮ?
ᱦᱮᱸ ᱦᱮᱸ ᱪᱟᱥ ᱠᱚᱫᱚᱞᱮ ᱫᱷᱩᱨᱟᱹᱣ ᱟᱠᱟᱱᱟ᱾
ᱟ ᱚᱨᱫᱷᱮᱠ ᱫᱚᱯᱮ ᱨᱚᱦᱚᱭ ᱠᱮᱫᱟ?
ᱦᱮᱸ ᱚᱨᱫᱮᱠ ᱫᱚᱞᱮ ᱨᱚᱦᱚᱭ ᱠᱟᱜᱼᱟ᱾
ᱚᱻ
ᱟᱫᱚ ᱫᱤᱠᱷᱤ ᱛᱟᱞᱦᱮ ᱪᱮᱫ ᱵᱤᱱ ᱞᱟᱹᱭᱮᱜᱼᱟ?
ᱞᱟᱹᱭᱮᱜᱼᱟ ᱞᱤᱧ ᱡᱮ ᱟᱯᱮᱫᱚ ᱵᱩᱨᱩ ᱫᱤᱥᱚᱢ ᱥᱮ ᱵᱤᱨ ᱫᱤᱥᱚᱢ ᱠᱷᱚᱼᱼ ᱥᱮ ᱴᱟᱸᱱᱰᱤ ᱫᱤᱥᱚᱢ?
ᱟᱞᱮ ᱫᱚ ᱵᱩᱨᱩ ᱫᱤᱥᱚᱢ ᱦᱚᱸ ᱵᱟᱝᱼᱟ ᱟᱨᱼᱼ ᱵᱤᱨ ᱫᱤᱥᱚᱢ ᱦᱚᱸ ᱵᱟᱝᱼᱟ
ᱚ ᱟᱨ ᱛᱟᱦᱞᱮ ᱟᱯᱮ ᱫᱚ ᱦᱩᱲᱩ ᱜᱮᱯᱮ ᱪᱟᱥ ᱜᱮᱭᱟ ᱥᱮ ᱟᱨᱦᱚᱸ ᱡᱟᱱᱟᱜ ᱚᱱᱠᱟ ᱯᱮ ᱪᱟᱥᱟ?
ᱦᱚᱭ ᱟᱞᱮ ᱫᱚ ᱠᱷᱟᱹᱞᱤ ᱦᱩᱲᱩ ᱜᱮᱞᱮ ᱪᱟᱥ ᱜᱮᱭᱟ ᱟᱫᱚ ᱚᱱᱛᱮ ᱫᱚᱼᱼ ᱚᱱᱛᱼᱼ ᱚᱱ ᱚᱱᱛᱮ ᱫᱚ ᱚᱱᱛᱮ ᱫᱚ ᱚᱱᱛᱮ ᱫᱚ ᱚᱱ ᱚᱱᱛᱮ ᱫᱚᱼᱼ ᱢᱟᱱᱮ ᱪᱮᱫ ᱠᱚᱯᱮ ᱪᱟᱥ ᱜᱮᱭᱟ?
ᱟᱞᱮ ᱫᱚ ᱦᱩᱲᱩ ᱜᱮᱞᱮ ᱪᱟᱥ ᱜᱮᱭᱟ ᱟᱨ ᱮᱴᱟᱜᱟᱜ ᱫᱚ ᱪᱮᱫ ᱜᱮ ᱵᱟᱞᱮ ᱪᱟᱥᱟ᱾
ᱚᱸᱻ ᱟᱫᱚ ᱛᱟᱦᱞᱮ ᱚᱱᱛᱮ ᱫᱚ ᱵᱩᱨᱩ ᱫᱤᱥᱚᱢ ᱥᱮ ᱤᱭᱟᱹ ᱫᱤᱥᱚᱢ?
ᱟᱞᱮ ᱫᱚ ᱴᱟᱹᱰᱤ ᱫᱤᱥᱚᱢ ᱠᱟᱱᱟᱞᱮ᱾
ᱟᱵᱤᱱ ᱴᱷᱮᱱ ᱨᱚᱲ ᱟᱹᱰᱤ ᱡᱳᱨ ᱟᱸᱡᱚᱢᱚᱜ ᱠᱟᱱᱟ᱾
ᱦᱮᱸ ᱴᱷᱤᱠ ᱜᱮᱭᱟ ᱯᱚᱨᱮᱧ ᱯᱷᱳᱱ ᱟᱢ ᱠᱟᱱᱟ᱾